ᱟᱠᱚ ᱫᱚ ᱪᱮᱫ ᱠᱚ ᱞᱟᱹᱭ ᱟ
ᱦᱮᱸ ᱱᱤᱛᱚ ᱪᱮᱠᱩᱢ ᱪᱤᱠᱟᱹᱭᱟ, ᱛᱟᱦᱚᱞᱮ
ᱢᱮᱱᱫᱟᱹᱧ ᱱᱤᱛ ᱫᱚ ᱪᱮ ᱮᱢ ᱪᱤᱠᱟᱹᱭ ᱮᱫᱟ ᱦᱮᱞᱳ ᱦᱮᱞᱳ
ᱟᱢ ᱫᱚ ᱪᱮᱫ ᱠᱚᱢ ᱪᱤᱠᱟᱹ ᱵᱟᱲᱟᱭ ᱮᱫᱟ?
ᱦᱮᱸ ᱤᱧ ᱫᱚ ᱱᱤᱛᱚᱜ ᱦᱚᱸᱧ ᱫᱩᱲᱩᱵ ᱠᱟᱱᱟ ᱠᱷᱟᱱᱮᱠ ᱠᱷᱚᱱ ᱞᱟᱦᱟᱭ ᱫᱟᱜ ᱵᱟᱲᱟ ᱠᱮᱫᱟ ᱛᱚ ᱟᱫᱚ ᱱᱤᱛᱚᱜ ᱫᱚ ᱨᱩᱢ ᱵᱷᱤᱛᱤᱨ ᱤᱧ ᱫᱩᱲᱩᱵ ᱠᱟᱱᱟ᱾ ᱟᱯᱮ ᱥᱮᱫ ᱠᱤ ᱫᱟᱜ ᱠᱮᱫᱟ ᱛᱚ ᱱᱤᱛᱚᱜ? ᱫᱟᱜ ᱠᱮᱫᱟ ᱟᱯᱮ ᱥᱮᱫ ᱚ ᱟᱪᱪᱷᱟ ᱟᱪᱪᱷᱟ
ᱟᱞᱮ ᱥᱮᱦᱚᱸ ᱫᱟᱜ, ᱠᱮᱫᱟᱭ ᱫᱟᱜ, ᱦᱤᱡᱩᱜ ᱠᱟ ᱟᱨᱚ ᱚᱝᱠᱟ
ᱚ ᱟᱨ ᱟᱹᱭᱩᱵ ᱵᱮᱲᱟ ᱨᱮᱱᱟᱜ ᱠᱤᱫᱩᱵ ᱠᱚᱫᱚ ᱦᱩᱭᱱᱟᱥᱮ ᱵᱟᱝ
ᱪᱮᱫ ᱮᱢ ᱞᱮᱭ ᱫᱟ?
ᱞᱟᱹᱭ ᱫᱟᱹᱧ ᱡᱚᱢ ᱵᱟᱲᱟ ᱠᱚᱫᱚ ᱦᱳᱭᱱᱟᱥᱮ ᱵᱟᱝ ᱟᱹᱭᱩᱵ ᱵᱮᱲᱟ ᱨᱮᱱᱟᱜ?
ᱦᱮᱸ ᱡᱚᱢ ᱫᱚ ᱦᱳᱭ ᱠᱟᱱᱟ
ᱚ
ᱟᱢᱜᱮᱢ ᱡᱚᱢ ᱠᱮᱜ-ᱟ ᱥᱮ ᱵᱟᱝ?
ᱦᱩᱸ ᱤᱧ ᱦᱚᱸ ᱤᱧ ᱤᱧ ᱦᱚᱸᱧ ᱡᱚᱢ ᱠᱮᱜ-ᱟ ᱤᱧ ᱢᱟᱱᱮ ᱵᱟᱭᱨᱮ ᱨᱮ ᱢᱤᱱᱟᱹᱧᱟ ᱛᱚ ᱟᱫᱚ ᱤᱧᱫᱚ ᱵᱟᱹᱧ ᱤᱥᱤᱱ ᱠᱟᱜ-ᱟ ᱟᱫᱚ ᱚᱱᱮ ᱦᱳᱴᱮᱞ ᱨᱮᱜᱮᱧ ᱡᱚᱢ ᱠᱮᱭᱟ
ᱚ
ᱦᱩᱸ
ᱟᱢᱫᱚ ᱛᱟᱦᱚᱞᱮ ᱱᱚᱝᱠᱟ ᱟᱹᱛᱩ ᱫᱤᱥᱚᱢ ᱨᱮᱫᱚ ᱵᱟᱢ ᱛᱟᱦᱮᱱᱟ
ᱦᱮᱸ ᱟᱹᱛᱩ ᱫᱤᱥᱚᱢ ᱨᱮᱦᱚᱸ ᱛᱟᱦᱮᱸ ᱛᱟᱦᱮᱸᱱᱟ ᱟᱫᱚ ᱠᱤᱪᱷᱩ ᱢᱮᱫᱴᱟᱝ ᱠᱤᱪᱷᱩ ᱠᱟᱹᱢᱤ ᱠᱚ ᱠᱷᱟᱹᱛᱤᱨ ᱯᱟᱲᱦᱟᱣ ᱵᱟᱲᱟ ᱠᱚ ᱠᱷᱟᱹᱛᱤᱨ ᱟᱫᱚ ᱵᱟᱭᱨᱮ ᱨᱮᱜᱮᱧ ᱛᱟᱦᱮᱱ ᱜᱮᱭᱟ ᱟᱫᱚ ᱤᱥᱤᱱ ᱫᱩᱧ ᱤᱥᱤᱱ ᱠᱮᱜᱮᱭᱟ ᱟᱫᱚ ᱜᱮᱥ ᱪᱟᱵᱟᱣ ᱠᱟᱱᱟ ᱛᱚ ᱟᱫᱚ ᱵᱟᱹᱧ ᱤᱥᱤᱱ ᱠᱟᱜ-ᱟ ᱚᱱᱟ ᱠᱷᱟᱹᱛᱤᱨ
ᱚ
ᱦᱩᱸ
ᱤᱧ ᱫᱚ ᱱᱚᱠᱟ ᱜᱮ ᱟᱛᱳ ᱫᱤᱥᱚᱢ ᱨᱮ ᱛᱟᱦᱮᱱ ᱦᱳᱭᱳᱜᱼᱟ ᱾
ᱟᱪᱪᱷᱟ ᱟᱪᱪᱷᱟ ᱾ ᱦᱮᱸ ᱟᱛᱳ ᱫᱤᱥᱚᱢ ᱨᱮᱜᱮ ᱛᱚ ᱤᱧ ᱦᱩᱧ ᱛᱟᱦᱮᱱ ᱜᱮᱭᱟ, ᱟᱫᱚ ᱚᱱᱟ ᱯᱟᱲᱦᱟᱣ ᱠᱷᱟᱹᱛᱤᱨ ᱜᱤᱧ ᱦᱮᱡ ᱠᱟᱱᱟ ᱪᱟᱞᱟᱣ ᱦᱳᱭᱳᱜᱼᱟ ᱦᱟᱸᱜ ᱾
ᱫᱟᱜ ᱠᱮᱜᱼᱟᱭ ᱛᱚ, ᱨᱮᱴᱚ ᱠᱚ ᱟᱞᱮ ᱥᱮᱜ ᱫᱚ ᱫᱚᱢᱮ ᱠᱚ ᱨᱟᱜ ᱫᱟ ᱾
ᱚ
ᱵᱟᱢ ᱟᱸᱡᱚᱢ ᱧᱟᱢᱮᱜ ᱛᱮ?
ᱦᱮᱸ ᱨᱮᱴᱚ ᱠᱚᱫᱚ ᱟᱸᱡᱚᱢ ᱟᱨ ᱡᱩᱫᱤ ᱥᱟ ᱥᱟ ᱥᱟᱺᱜᱤᱧ ᱧᱚᱜ ᱮᱢ ᱪᱟᱞᱟᱜ ᱠᱷᱟᱱ ᱵᱷᱟᱜᱮᱭᱟ ᱛᱮ ᱜᱚᱴᱟ ᱜᱮᱛᱚ ᱨᱚᱴᱮ ᱠᱚ ᱨᱟᱜ ᱫᱟ ᱦᱮᱸ ᱥᱮ ᱾
ᱫᱟᱜ ᱠᱮᱜ ᱟᱭ ᱥᱮ
ᱚ ᱟᱪᱪᱷᱟ ᱟᱪᱪᱷᱟ ᱦᱩ ᱾ ᱟᱨ ᱢᱟᱴᱷ ᱨᱮᱱᱟᱜ ᱠᱟᱹᱢᱤ ᱠᱚᱫᱚ ᱛᱤᱱᱟᱹᱜ ᱴᱟ ᱵᱟᱠᱤᱭᱟ?
ᱢᱟᱴᱷ ᱨᱮᱱᱟᱜ ᱠᱟᱹᱢᱤ ᱫᱚ ᱮᱠᱷᱚᱱ, ᱵᱟᱠᱤ ᱜᱮᱭᱟ᱾
ᱚ
ᱦᱚᱜᱼᱚᱭ ᱫᱟᱜ ᱠᱮᱜᱼᱟᱭ ᱫᱟᱜ ᱦᱚᱜᱼᱚᱭ ᱛᱚᱸᱵᱟᱣ ᱠᱟᱱᱟ ᱛᱟᱯᱚᱨ ᱛᱚᱞᱟ ᱠᱚ ᱦᱟᱨᱟ ᱠᱟᱱᱟ ᱟᱨ ᱠᱟᱹᱴᱤᱡ ᱵᱟᱹᱠᱤ ᱢᱮᱱᱟᱜᱼᱟ ᱦᱟᱨᱟ ᱛᱮ
ᱚ ᱟᱨ ᱮᱴᱟᱜ ᱦᱚᱲ ᱜᱮ ᱠᱮ ᱟᱯᱮᱭᱟᱜ ᱢᱟᱴᱷ ᱠᱚᱨᱮ ᱠᱚ ᱨᱚᱦᱚᱭ ᱵᱟᱲᱟ ᱠᱮᱫᱟ ᱠᱚ ᱾
ᱚ
ᱮᱞᱮ ᱮᱴᱟᱜ ᱦᱚᱲ ᱠᱚᱠᱚ ᱨᱚᱦᱚᱭ ᱠᱮᱫᱟ ᱠᱤ ᱢᱟᱴᱷ ᱨᱮ?
ᱮᱴᱟᱜ ᱦᱚᱲ ᱠᱚ, ᱵᱟᱝ ᱵᱟᱠᱚ ᱨᱚᱦᱚᱭ ᱠᱟᱫᱟ᱾
ᱚ ᱟᱯᱮ ᱜᱮ ᱛᱟᱦᱚᱞᱮ ᱠᱤᱪᱷᱩ ᱫᱤᱱ ᱛᱟᱭᱚᱢ ᱯᱮ ᱪᱷᱩᱴᱟᱹᱜᱼᱟ ᱥᱮ ᱪᱮᱜ ᱞᱮᱠᱟ?
ᱟᱞᱮ ᱦᱮᱸ ᱟᱨ ᱠᱤᱪᱷᱩ ᱫᱤᱱ ᱠᱷᱟᱱ ᱜᱮ ᱪᱷᱩᱴᱟᱹᱜ ᱟᱞᱮ ᱟᱞᱮ ᱦᱚᱸ
ᱚ
ᱵᱷᱟᱜᱮ ᱞᱮᱠᱟ ᱫᱟᱜ ᱠᱚ ᱥᱤᱭᱳᱜ ᱦᱳᱭ ᱞᱮᱱᱠᱷᱟᱱ, ᱟᱫᱚ ᱪᱷᱩᱴᱟᱹᱜ ᱦᱳᱭᱳᱜᱼᱟ ᱾
ᱦᱮᱸ ᱤᱧ ᱦᱚᱸ ᱠᱤᱪᱷᱩ ᱫᱤᱱ ᱯᱚᱨᱮ ᱫᱚ ᱛᱚ ᱚᱲᱟᱜ ᱤᱧ ᱪᱟᱞᱟᱜᱼᱟ᱾ ᱦᱮᱸ ᱵᱟᱯᱞᱟ ᱚᱲᱟᱜ ᱢᱮᱱᱟᱜᱼᱟ ᱛᱚ᱾ ᱟᱪᱪᱷᱟ ᱱᱮᱛᱟᱨ ᱦᱚᱸ ᱠᱚ ᱵᱟᱯᱞᱟᱜ ᱜᱮᱭᱟ ᱥᱮ ᱵᱟᱝ ᱟᱸᱥᱟᱲ ᱵᱚᱸᱜᱟ ᱛᱟᱦᱚᱞᱮ?
ᱟᱸᱥᱟᱲ ᱵᱚᱸᱜᱟ ᱦᱮᱸ ᱵᱟᱯᱞᱟᱜ ᱜᱮᱭᱟ ᱠᱚ᱾
ᱚ ᱪᱮᱜ ᱞᱮᱠᱟ ᱞᱚᱜᱱᱚ ᱠᱚ ᱛᱟᱦᱮᱱ ᱜᱮᱭᱟ, ᱚᱱᱟ ᱟᱥᱟᱲ ᱵᱚᱸᱜᱟ ᱨᱮᱫᱚ ᱛᱟᱦᱚᱞᱮ?
ᱟᱸᱥᱟᱲ ᱵᱚᱸᱜᱟ ᱨᱮ ᱞᱚᱜᱱᱚ ᱫᱚ ᱚᱱᱠᱟ ᱡᱟᱦᱟᱸ ᱮᱴᱟᱜ ᱪᱟᱸᱫᱳ ᱠᱚᱨᱮ ᱦᱚᱸ ᱡᱟᱦᱟᱸ ᱞᱮᱠᱟ, ᱚᱱᱠᱟ ᱜᱮ ᱞᱚᱜᱱᱚ ᱛᱟᱦᱮᱸ ᱫᱚ ᱛᱟᱦᱮᱱᱟ᱾
ᱚ ᱛᱟᱦᱚᱞᱮ ᱜᱚᱝᱠᱮ ᱚᱱᱮ ᱟᱸᱥᱟᱲ ᱵᱚᱸᱜᱟ ᱵᱟᱯᱞᱟ ᱫᱚ ᱠᱟᱹᱴᱤᱡ ᱵᱟᱝ ᱟᱱᱟᱴ ᱜᱮᱭᱟ, ᱦᱟᱱᱮ ᱯᱮᱲᱟ ᱠᱚ ᱫᱚᱦᱚ ᱵᱟᱲᱟ ᱠᱚᱨᱮᱱᱟᱜ ᱠᱚ ᱛᱮᱜᱮ ᱫᱟᱜ ᱡᱟᱹᱲᱤ ᱦᱩᱭᱩᱜᱼᱟ᱾
ᱦᱮᱸ ᱟᱱᱟᱴ ᱫᱚ ᱫᱚᱢᱮ ᱟᱱᱟᱴᱚᱜᱼᱟ ᱛᱚ, ᱮᱢᱚᱱ ᱢᱟᱱᱮ ᱴᱟᱴᱠᱟ ᱴᱟᱴᱠᱟ ᱫᱟᱜ ᱦᱤᱡᱩᱜ ᱠᱟᱱᱟ
ᱦᱮᱸ ᱾
ᱯᱮᱲᱟ ᱯᱟᱹᱲᱦᱟᱹ ᱠᱚ ᱛᱟᱦᱮᱸ ᱮᱴᱠᱮᱴᱚᱬᱮ ᱜᱚᱫᱚᱜ ᱛᱟᱠᱚ ᱜᱮᱭᱟ᱾ ᱚᱱᱠᱟ ᱠᱟᱹᱢᱤ ᱦᱚᱨᱟ ᱠᱚᱦᱚᱸ ᱚᱱᱠᱟ ᱜᱮ ᱮᱴᱠᱮᱴᱚᱬᱮᱜᱼᱟ, ᱚᱱᱠᱟ ᱫᱟᱜ ᱮ ᱡᱟᱹᱲᱤ ᱞᱮᱠᱷᱟᱱ
ᱦᱮᱸ ᱾ ᱟᱪᱪᱷᱟ ᱜᱚᱝᱠᱮ ᱠᱤᱪᱷᱩ ᱠᱤᱪᱷᱩ ᱱᱮᱛᱟᱨ ᱫᱚ ᱧᱮᱞ ᱧᱟᱢᱚᱜ ᱠᱟᱱᱟ, ᱦᱮᱸ ᱡᱟᱦᱟᱸ ᱛᱤᱱᱟᱹᱜ ᱟᱵᱚ ᱮᱭᱟᱭ ᱨᱚᱠᱚᱢ ᱵᱟᱯᱞᱟ ᱦᱮᱱᱟᱜ ᱛᱟᱵᱚ ᱚᱱᱟ ᱢᱚᱫᱽᱨᱮ ᱨᱮ ᱥᱟᱨ ᱥᱟᱹᱜᱩᱱ ᱵᱟᱯᱞᱟ ᱜᱮ ᱟᱨ ᱚᱱᱮ ᱡᱟᱦᱟᱸ ᱠᱚᱲᱟ ᱜᱤᱫᱽᱨᱟᱹ ᱠᱩᱲᱤ ᱜᱤᱫᱽᱨᱟᱹ ᱠᱩᱥᱤ ᱠᱟᱛᱮ ᱠᱚ ᱵᱟᱯᱞᱟᱜ ᱠᱟᱱᱟ, ᱚᱱᱟ ᱚᱱᱟ ᱠᱩ ᱵᱟᱯᱞᱟ ᱠᱟᱛᱮ ᱪᱷᱟᱲᱟ ᱠᱤ ᱟᱯᱮ ᱚᱱᱠᱟ ᱡᱟᱦᱟᱱᱟᱜ ᱮᱴᱟᱜ ᱵᱟᱯᱞᱟ ᱠᱚ ᱧᱮᱞ ᱧᱟᱢᱚᱜ ᱜᱮᱭᱟ᱾ ᱡᱟᱦᱟᱱ ᱵᱟᱯᱞᱟ ᱠᱚᱯᱮ ᱧᱩᱛᱩᱢᱟᱜ ᱠᱟᱱ ᱚᱱᱠᱟ ᱡᱟᱦᱟ ᱱᱟᱜ᱾
ᱵᱟᱯᱞᱟ ᱚᱱᱠᱟ ᱧᱮᱞ ᱧᱮᱯᱮᱞ ᱵᱟᱯᱞᱟ ᱫᱚ ᱠᱚᱢ ᱜᱮ ᱦᱳᱭᱳᱜ ᱠᱟᱱᱟ᱾ ᱡᱟᱹᱥᱛᱤ ᱫᱚ ᱚᱱᱮ ᱠᱚᱲᱟ ᱠᱩᱲᱤ ᱧᱟᱯᱟᱢ ᱠᱟᱛᱮ ᱡᱟᱦᱟᱸ ᱵᱟᱯᱞᱟ ᱚᱱᱟ ᱚᱱᱟᱜᱮ ᱡᱟᱹᱥᱛᱤ ᱛᱤ ᱦᱩᱭᱩᱜ ᱠᱟᱱᱟ᱾ ᱚᱱᱠᱟ ᱜᱮ ᱟᱞᱮ ᱥᱮᱫ ᱫᱚ ᱧᱮᱞ ᱧᱟᱢᱚᱜ ᱠᱟᱱ ᱜᱮᱭᱟ᱾
ᱚ ᱟᱞᱮ ᱥᱮᱦᱚᱸ ᱚᱱᱠᱟ ᱜᱮ᱾ ᱟᱫᱚ ᱢᱤᱫᱴᱟᱝ ᱜᱮ ᱚᱱᱠᱟ ᱧᱮᱞ ᱧᱮᱯᱮᱞ ᱠᱟᱛᱟᱜ ᱵᱟᱯᱞᱟ ᱦᱩᱭᱩᱜ ᱠᱟᱱᱟ ᱛᱚ, ᱟᱫᱚ ᱵᱟᱹᱨᱤᱭᱚᱛᱚᱜ ᱦᱚᱸᱜ ᱪᱟᱞᱟᱜ ᱦᱩᱭᱩᱜᱼᱟ᱾ ᱛᱚ ᱟᱫᱚ ᱚᱱᱟ ᱠᱷᱟᱹᱛᱤᱨ ᱚᱲᱟᱜ ᱫᱚ ᱱᱤᱜᱤᱛ ᱪᱟᱞᱟᱣ ᱦᱩᱭᱩᱜᱼᱟ᱾
ᱚ ᱟᱪᱪᱷᱟ, ᱦᱮᱸ ᱦᱮᱸ ᱵᱷᱟᱜᱮ ᱛᱟᱦᱞᱮ ᱨᱟᱹᱥᱠᱟᱹ ᱵᱷᱟᱜᱮ ᱦᱮᱸ,
ᱨᱟᱹᱥᱠᱟᱹ ᱢᱚᱱᱮ ᱠᱟᱛᱮ ᱱᱤᱡᱮ ᱫᱟᱫᱟ ᱜᱮ ᱦᱩᱭᱩᱜ ᱟᱭ ᱛᱚ ᱪᱟᱞᱟᱣ ᱦᱩᱭᱩᱜᱼᱟ᱾
ᱟᱫᱚ ᱟᱞᱮ ᱱᱚᱱᱛᱮ ᱫᱚ ᱵᱟᱯᱞᱟ ᱚᱱᱠᱟ ᱟᱫᱚ ᱠᱚᱲᱟ ᱠᱩᱲᱤ ᱚᱱᱠᱟ ᱫᱚ ᱵᱟᱝᱠᱚ ᱫᱤᱥᱟᱹᱜ ᱠᱟᱱᱟ ᱵᱟᱯᱞᱟ ᱦᱩᱭ ᱞᱮᱠᱟᱱ ᱦᱚᱲ ᱫᱚ᱾
ᱟᱨ ᱵᱟᱦᱟᱥᱟ ᱜᱚᱝᱠᱮ ᱵᱟᱦᱟᱥᱟ ᱠᱚ,
ᱵᱟᱦᱟ ᱥᱟᱦᱟ ᱠᱚ ᱦᱳᱭᱳᱜ ᱜᱮᱭᱟ᱾ ᱵᱟᱦᱟᱥᱟᱦᱟ ᱠᱚ ᱦᱩᱭᱩᱜ ᱜᱮᱭᱟ ᱦᱳᱭᱱᱟ ᱪᱟᱞᱟᱣᱮᱱ ᱥᱮᱨᱢᱟ ᱟᱫᱚ ᱟᱹᱰᱤ ᱜᱟᱱ ᱜᱮ ᱦᱳᱭᱱᱟᱛᱚ, ᱛᱟᱦᱚᱞᱮ ᱤᱱᱟᱹ ᱠᱷᱟᱹᱛᱤᱨ ᱟᱫᱚ ᱟᱛᱳ ᱴᱚᱞᱟ ᱨᱮᱫᱚ ᱟᱫᱚ ᱩᱱᱟᱹᱜ ᱦᱚᱲ ᱫᱚ ᱵᱟᱝ ᱠᱚ ᱛᱟᱦᱮᱱ ᱜᱮᱭᱟ᱾ ᱦᱚᱲ ᱠᱟᱹᱴᱤᱡ ᱠᱚ ᱠᱚᱢ ᱧᱚᱜ ᱜᱮᱭᱟ ᱛᱟᱦᱮᱞᱮ ᱚᱝᱠᱟ ᱢᱤᱫ ᱫᱷᱟᱣ ᱢᱤᱫ ᱥᱮᱨᱢᱟ ᱨᱮ ᱦᱳᱭᱱᱟ ᱯᱮ ᱯᱩᱱ ᱦᱚᱲᱟᱜ ᱛᱟᱦᱮᱞᱮ ᱟᱫᱚ ᱚᱱᱠᱟ ᱠᱷᱟᱱ ᱫᱚ ᱟᱫᱚ ᱟᱛᱳ ᱴᱚᱞᱟ ᱨᱮ ᱫᱚᱜ ᱟᱫᱚ ᱟᱹᱰᱤ ᱜᱮ ᱤᱭᱟᱹ ᱛᱟᱦᱮᱱᱟ, ᱯᱷᱟᱨᱟᱠ ᱯᱷᱟᱨᱟᱠ ᱦᱳᱭᱳᱜᱼᱟ ᱵᱟᱯᱞᱟ ᱠᱚ᱾ ᱨᱟᱹᱥᱠᱟᱹ ᱠᱚᱦᱚᱸ ᱵᱩᱡᱷᱟᱣᱟ ᱛᱟᱦᱚᱞᱮ ᱨᱟᱹᱥᱠᱟᱹ ᱟᱫᱚ ᱱᱚᱝᱠᱟ ᱡᱩᱫᱤ ᱵᱟᱯᱞᱟ ᱠᱚ ᱵᱟᱝ ᱧᱟᱢᱚᱜᱼᱟ ᱛᱟᱦᱚᱞᱮ ᱵᱟᱯᱞᱟ ᱠᱚ ᱨᱮᱭᱟᱜ ᱦᱚᱸ ᱪᱤᱠᱟᱹᱛᱮ ᱨᱟᱹᱥᱠᱟᱹ ᱫᱚ ᱨᱟᱹᱥᱠᱟᱹ ᱦᱩᱭᱩᱜᱼᱟ᱾
ᱦᱩᱸ ᱟᱨ ᱡᱟᱦᱟᱸ ᱛᱤᱱᱟᱹᱜ ᱦᱟᱱᱮ ᱧᱮᱞ ᱧᱮᱯᱮᱞ ᱠᱟᱛᱮ ᱵᱟᱯᱞᱟ ᱥᱟᱨ ᱥᱟᱹᱜᱩᱱ ᱵᱟᱯᱞᱟ ᱦᱩᱭᱩᱜᱼᱟ ᱠᱮ ᱯᱮᱲᱟ ᱠᱚ ᱦᱤᱡᱩᱜᱼᱟ ᱵᱟᱥ ᱱᱮᱛᱟᱨ ᱫᱚ ᱡᱟᱱᱤᱪ ᱠᱷᱟᱱ ᱵᱟᱝ ᱠᱚ ᱦᱤᱡᱩᱜᱼᱟ᱾ ᱥᱮ ᱪᱮᱫ ᱞᱮᱠᱟ?
ᱟᱫᱚ ᱚᱱᱟᱫᱚ ᱟᱫᱚ ᱦᱮᱡ ᱫᱚᱠᱚ ᱦᱤᱡᱩᱜ ᱜᱮᱭᱟ, ᱟᱫᱚ ᱟᱨ ᱨᱮᱸᱜᱮᱡ ᱠᱤᱥᱟᱹᱬ ᱦᱮᱱᱟᱜ ᱠᱚᱣᱟ ᱥᱮ ᱦᱚᱲ᱾ ᱛᱟᱦᱚᱞᱮ ᱟᱫᱚ ᱨᱮᱸᱜᱮᱡ ᱠᱤᱥᱟᱹᱲ ᱚᱠᱚᱭ ᱪᱮᱫ ᱞᱮᱠᱟ ᱠᱷᱚᱡᱽ ᱫᱟᱲᱮᱭᱟ ᱠᱚᱣᱟ ᱯᱮᱲᱟ, ᱚᱱᱠᱟ ᱤᱭᱟᱹ ᱠᱟᱛᱮᱜ ᱠᱚ ᱯᱮᱲᱟ ᱠᱚᱦᱚᱸ ᱠᱚ ᱥᱮᱴᱮᱨᱚᱜᱼᱟ᱾
ᱟᱨ ᱱᱟᱦᱟᱸᱜ ᱡᱟᱦᱟᱸᱱᱟᱜ ᱡᱟᱦᱟᱸ ᱢᱤᱫᱴᱟᱝ ᱦᱟᱱᱮ ᱤᱭᱟᱹ ᱚᱱᱟ ᱡᱚᱢ ᱠᱩᱲᱤᱭᱟᱜ ᱚᱲᱟᱜ ᱨᱮ ᱵᱟᱹᱨᱭᱟᱹᱛ ᱠᱚᱠᱚ ᱦᱮᱡ ᱠᱟᱛᱮᱜ ᱠᱚ ᱤᱛᱩᱫ ᱥᱤᱸᱫᱩᱨ ᱦᱩᱭᱱᱟ ᱛᱟᱨᱯᱚᱨ ᱢᱤᱫᱴᱟᱝ ᱢᱟᱸᱰᱣᱟ ᱦᱩᱭᱩᱜᱼᱟ ᱥᱮ ᱢᱤᱫᱴᱟᱝ ᱢᱮᱨᱚᱢ ᱠᱚ ᱢᱟᱸᱜᱮᱭᱟ, ᱦᱮᱸ ᱚᱸᱰᱮ ᱡᱟᱦᱟᱸ ᱠᱤᱪᱷᱩ ᱫᱮᱱᱟ ᱯᱟᱣᱱᱟ ᱦᱩᱭᱩᱜᱼᱟ ᱚᱱᱟᱜᱮ ᱥᱚᱢᱫᱷᱮ ᱟᱢ ᱵᱟᱲᱟᱭᱟ ᱛᱚ ᱤᱧ ᱵᱟᱹᱧ ᱵᱟᱲᱟᱭᱟ ᱛᱚ ᱡᱩᱫᱤᱢ ᱵᱟᱲᱟᱭ ᱠᱷᱟᱱ ᱦᱩᱰᱤᱧ ᱢᱟᱪᱷᱟᱢ ᱞᱟᱹᱭ ᱠᱮᱛᱟᱞᱟᱝᱟ?
ᱚᱱᱟ ᱠᱚ ᱤᱫᱤ ᱠᱟᱛᱮ ᱫᱚ ᱚᱱᱟ ᱡᱟᱦᱟᱸ ᱟᱢᱮᱢ ᱞᱟᱹᱭ ᱚᱪᱚᱭ ᱤᱭᱟᱹ ᱚᱱᱟ ᱫᱚ ᱪᱷᱟᱹᱰᱤ ᱠᱩᱴᱟᱹᱢ ᱡᱟᱦᱟᱸ ᱚᱱᱟ ᱤᱫᱤ ᱠᱟᱛᱮᱜ, ᱚᱱᱟ ᱤᱫᱤ ᱠᱟᱛᱮᱜ ᱫᱚ ᱟᱫᱚ ᱤᱧᱦᱚᱸ ᱩᱱᱟᱹᱜ ᱫᱚ ᱵᱟᱹᱧ ᱤᱭᱟᱹᱣᱟ
ᱦᱮᱸ
ᱚᱱᱟ ᱠᱚ ᱫᱚ ᱩᱱᱟᱹᱜ ᱫᱚ ᱵᱟᱲᱟᱭ ᱵᱟᱹᱱᱩᱜᱼᱟ
ᱤᱧᱦᱚᱸ ᱤᱧᱦᱚᱸ ᱤᱧ ᱦᱚᱸ ᱚᱸᱰᱮ ᱪᱟᱞᱟᱣ ᱠᱟᱛᱮᱧ ᱫᱩᱲᱩᱵ ᱫᱩᱧ ᱫᱩᱲᱩᱵ ᱵᱟᱲᱟ ᱟᱠᱟᱱ ᱜᱮᱭᱟ ᱢᱮᱱ ᱠᱷᱟᱱᱼᱼ ᱦᱮᱸ ᱪᱮᱫ ᱠᱚ ᱨᱮᱱᱟᱜ ᱠᱚᱼᱼ ᱟᱫᱚ ᱵᱷᱮᱱᱛᱟ ᱠᱟᱛᱷᱟ ᱠᱚ ᱵᱮᱱᱟᱣ ᱟᱛᱚ ᱵᱷᱮᱱᱛᱟ ᱠᱟᱛᱷᱟ ᱠᱚ ᱵᱮᱱᱟᱣᱛᱚ ᱟᱫᱚ ᱱᱮᱛᱟᱨ ᱦᱚᱲ ᱫᱚ ᱵᱟᱝ ᱵᱩᱡᱽ ᱛᱤᱭᱚᱜ ᱦᱩᱭ ᱟᱠᱟᱱᱟ ᱟᱨ ᱠᱤᱪᱷᱩᱜᱟᱱ ᱮᱯᱮᱱ ᱪᱟᱯᱟᱞᱟ ᱠᱚ ᱟᱫᱚ ᱚᱱᱟ ᱡᱤᱱᱤᱥᱟᱜ ᱫᱚ ᱴᱷᱤᱠ ᱛᱚ ᱵᱟᱲᱟᱭ ᱵᱟᱹᱱᱩᱜ ᱟᱥᱛᱮ ᱟᱥᱛᱮ ᱦᱟᱸᱜ ᱵᱟᱲᱟᱭ ᱧᱟᱢᱚᱜᱼᱟ
ᱦᱮᱸ ᱟᱵᱚ ᱥᱟᱱᱛᱟᱲ ᱟᱜ ᱨᱮᱫᱚ ᱟᱹᱰᱤ ᱠᱤᱪᱷᱩ ᱮᱯᱮᱢ ᱪᱟᱯᱟᱞ ᱟᱛᱮᱜ ᱜᱮᱼᱼ ᱟᱵᱚᱣᱟᱜ ᱵᱟᱯᱞᱟ ᱠᱚᱫᱚᱼᱼ ᱦᱮᱸ ᱥᱟᱹᱜᱩᱱ ᱠᱚᱜᱼᱟ ᱟᱫᱚ ᱚᱱᱟ ᱮᱯᱮᱞ ᱮᱯᱮᱢ ᱪᱟᱯᱟᱞ ᱫᱚ ᱟᱫᱚ ᱱᱚᱝᱠᱟᱼᱼ ᱱᱚᱝᱠᱟ ᱠᱟᱱᱟ ᱟᱫᱚ ᱤᱧᱟᱹᱜ ᱦᱚᱸ ᱩᱱᱟᱹᱜ ᱩᱢᱮᱨ ᱫᱚ ᱵᱟᱝ ᱠᱟᱱᱟ ᱟᱵᱚ ᱫᱚ ᱟᱫᱚᱼᱼᱼ ᱫᱚ ᱚᱱᱟ ᱡᱟᱭᱜᱟ ᱠᱚ ᱨᱮ ᱫᱚ ᱵᱟᱵᱚᱱ ᱥᱩᱨᱩᱜᱼᱟ
ᱦᱮᱸ
ᱚᱱᱟ ᱴᱷᱟᱶ ᱠᱚ ᱨᱮᱫ ᱫᱚ ᱤᱱᱟᱹ ᱠᱷᱟᱹᱛᱤᱨ ᱟᱫᱚ ᱟᱵᱚᱣᱟᱜ ᱦᱚᱸᱼᱼ ᱩᱱᱟᱹᱜ ᱫᱚ ᱵᱟᱲᱟᱭ ᱵᱟᱝ ᱵᱟᱵᱚᱱ ᱫᱟᱲᱮᱭᱟᱜ ᱠᱟᱱᱟ᱾
ᱦᱮᱸ
ᱟᱵᱚᱣᱟᱜ ᱫᱚ ᱚᱱᱠᱟ ᱜᱮᱼᱼ ᱞᱟᱹᱠᱛᱤ ᱛᱟᱦᱮᱸ ᱠᱟᱱ ᱛᱟᱵᱚᱱᱟ ᱚᱱᱟ ᱠᱚ ᱡᱟᱭᱜᱟ ᱠᱚᱨᱮ ᱥᱮᱴᱮᱨ ᱨᱮᱱᱟᱜᱼᱼ ᱵᱟᱠᱷᱟᱡ ᱟᱵᱚ ᱪᱤᱠᱟᱹ ᱛᱮᱵᱚᱱ ᱵᱟᱲᱟᱭᱟ ᱱᱚᱣᱟ ᱠᱚ ᱤᱫᱤ ᱠᱟᱛᱮᱜ ᱨᱮᱱᱟᱜ ᱠᱟᱛᱷᱟ
ᱛᱟᱭᱚᱢ ᱫᱟᱨᱟᱢ ᱛᱮ ᱫᱚ ᱟᱢ ᱤᱧ ᱜᱮᱛᱚ ᱵᱚᱱ ᱢᱟᱺᱡᱷᱤᱼᱟ ᱟᱹᱛᱳ ᱨᱮᱱ ᱡᱟᱦᱟᱸᱭ ᱡᱮ ᱜᱷᱩᱲᱤ ᱫᱚ ᱟᱵᱚᱣᱟᱜ ᱦᱮᱸᱥᱮ ᱫᱟᱭᱤᱛᱛᱚ ᱫᱚ ᱟᱵᱚᱣᱟᱜ ᱦᱟᱛ ᱨᱮ ᱜᱮ ᱥᱮ ᱦᱮᱸ
ᱟᱫᱚ ᱪᱮᱫ ᱵᱚᱱ ᱪᱤᱠᱟᱹᱭᱟ ᱟᱫᱚ ᱵᱟᱠᱷᱟᱡ ᱩᱢᱮᱨ ᱦᱩᱭ ᱪᱟᱞᱟᱣ ᱞᱮᱱ ᱠᱷᱟᱱ ᱯᱚᱨᱮ ᱛᱮ ᱟᱫᱚᱼᱼ ᱟᱵᱚ ᱵᱚᱱ ᱚᱱᱟ ᱡᱟᱭᱜᱟ ᱨᱮ ᱵᱚᱱ ᱥᱮᱴᱮᱨ ᱞᱮᱱ ᱠᱷᱟᱱ ᱟᱫᱚᱼᱼ ᱡᱟᱦᱟᱸᱭ ᱡᱩᱫᱤ ᱠᱚ ᱠᱩᱞᱤ ᱵᱚᱱᱟ ᱟᱫᱚ ᱚᱱᱟ ᱩᱱᱠᱩᱣᱟᱜ ᱛᱮᱞᱟ ᱵᱟᱵᱚᱱᱼᱼ ᱮᱢ ᱫᱟᱲᱮᱭᱟᱜᱼᱟ ᱥᱮ ᱚᱱᱟ ᱠᱟᱹᱢᱤ ᱦᱚᱨᱟ ᱵᱟᱵᱚᱱ ᱞᱟᱦᱟ ᱫᱟᱲᱮᱭᱟᱜᱼᱟ
ᱦᱮᱸ ᱟᱨ ᱜᱚᱢᱠᱮ ᱛᱟᱦᱚᱞᱮ ᱚᱱᱟᱼᱼ ᱜᱚᱝᱠᱮ ᱛᱟᱦᱚᱞᱮ ᱚᱱᱟ ᱵᱟᱯᱞᱟ ᱠᱚ ᱨᱮᱱᱟᱜ ᱫᱚ ᱦᱮᱸ ᱢᱟᱱᱮ ᱛᱤᱱᱟᱹᱜ ᱞᱮᱠᱟᱱ ᱨᱩ ᱢᱮᱱᱟᱜᱼᱟ ᱡᱚᱛᱚ ᱜᱮᱢᱼᱼ ᱵᱟᱲᱟᱭ ᱛᱟᱵᱚᱱᱟ ᱥᱮ ᱵᱟᱝᱼᱟ
ᱚᱱᱟ ᱠᱚ ᱨᱮᱱᱟᱜ ᱵᱟᱯᱞᱟ ᱠᱚ ᱨᱮᱱᱟᱜ ᱟᱫᱚ ᱩᱱᱟᱹᱜ ᱫᱚ ᱵᱟᱲᱟᱭ ᱵᱟᱹᱱᱩᱜᱼᱟ᱾
ᱜᱚᱝᱠᱮ ᱨᱩ ᱜᱚᱝᱠᱮ ᱨᱩ ᱴᱟᱢᱟᱠ ᱨᱮᱜᱽᱲᱟ ᱨᱩ
ᱚ ᱟᱪᱪᱷᱟ ᱟᱪᱪᱷᱟ ᱚᱱᱟ ᱟᱸᱡᱚᱢ ᱛᱮ ᱠᱟᱹᱴᱤᱡ ᱤᱧᱼᱼ ᱨᱩ ᱠᱚ ᱫᱚ ᱵᱟᱲᱟᱭ ᱫᱚ ᱢᱮᱱᱟᱜᱼᱟ᱾
ᱦᱮᱸ
ᱵᱟᱲᱟᱭ ᱫᱚ ᱢᱮᱱᱟᱜᱼᱟ᱾ ᱦ ᱚᱱᱠᱟ ᱵᱟᱲᱟᱭ ᱢᱮᱱᱟᱜᱼᱟ ᱵᱟᱨᱭᱟ ᱵᱟᱨᱭᱟ᱾ ᱚᱠᱟ ᱵᱟᱲᱟᱭ ᱢᱮᱱᱟᱜᱼᱟ᱾
ᱚ ᱯᱷᱮᱴ ᱠᱷᱚᱱᱟᱜ ᱢᱩᱪᱟᱹᱫ ᱫᱟᱵᱤᱡ᱾
ᱯᱷᱮᱰ ᱠᱷᱚᱱᱟᱜ ᱢᱩᱪᱟᱹᱫ ᱫᱷᱟᱹᱵᱤᱡ ᱫᱚᱼᱼ ᱯᱷᱮᱰ ᱥᱚᱢᱚᱭ ᱠᱟᱹᱴᱤᱡ ᱮᱴᱠᱮᱴᱚᱬᱮ ᱦᱩᱭᱩᱜᱼᱟ᱾ ᱢᱩᱪᱟᱹᱫ ᱠᱚ ᱫᱚ ᱚᱱᱟ ᱠᱚᱫᱚ ᱜᱟᱱᱚᱜᱼᱟ᱾
ᱟᱪᱪᱷᱟ ᱟᱪᱪᱷᱟ
ᱵᱷᱟᱜᱮ ᱵᱷᱟᱜᱮ ᱵᱷᱟᱜᱮ ᱟᱢ ᱫᱚ ᱛᱚ ᱟᱢ ᱫᱚᱢ ᱵᱟᱲᱟᱭᱟ ᱤᱧ ᱦᱚᱸ ᱵᱟᱲᱟᱭ ᱫᱚᱧ ᱵᱟᱲᱟᱭ᱾ ᱤᱧ ᱦᱚᱧ ᱵᱟᱲᱟᱭᱟ ᱦᱚᱲ ᱠᱚ ᱥᱟᱶ ᱟᱨᱠᱤᱼᱼ
ᱚ
ᱚᱱᱠᱟ ᱚᱱᱠᱟ ᱛᱮᱜᱮ ᱢᱤᱫ ᱫᱤᱱ ᱦᱤᱞᱳᱜ ᱟᱫᱚ ᱦᱩᱭᱩᱜᱼᱟ ᱟᱨᱠᱤᱼᱼ ᱡᱷᱚᱛᱚ ᱵᱟᱲᱟᱭ ᱧᱟᱢᱚᱜᱼᱟ ᱡᱮ ᱪᱮᱫ ᱞᱮᱠᱟ᱾ ᱟᱵᱚᱣᱟᱜ ᱨᱩ ᱨᱟᱦᱟ ᱛᱟᱵᱚᱱ᱾
ᱦᱮᱸᱻ ᱟᱨ ᱱᱮᱛᱟᱨᱟᱜ ᱱᱮᱛᱟᱨᱟᱜ ᱦᱟᱱᱮ ᱡᱚᱢ ᱧᱩ ᱠᱚᱫᱚ ᱞᱟᱦᱟ ᱛᱮ ᱡᱮᱢᱚᱱ ᱛᱟᱦᱮᱸ ᱠᱟᱱᱟ ᱦᱮᱸ ᱠᱚᱸᱱᱰᱷᱟ ᱨᱟᱥᱮ ᱼᱼ ᱠᱚ ᱡᱚᱢ ᱵᱟᱲᱟ ᱦᱚᱪᱚ ᱠᱟᱛᱮ ᱜᱮ ᱵᱟᱯᱞᱟ ᱠᱟᱹᱢᱤ ᱥᱟᱨ ᱥᱟᱹᱜᱩᱱ ᱠᱚᱣᱟ᱾ ᱱᱤᱛᱚᱜ ᱢᱟ ᱟᱵᱚᱣᱟᱜ ᱵᱟᱯᱞᱟ ᱨᱮᱦᱚ ᱛᱚ ᱱᱤᱛᱚᱜ ᱢᱟ ᱟᱹᱰᱤ ᱠᱤᱪᱷᱩ ᱟᱹᱨᱩᱯᱷᱮᱨᱟᱣ ᱦᱩᱭ ᱟᱠᱟᱱᱟ᱾ ᱛᱮ ᱡᱚᱢ ᱧᱩ ᱠᱚ ᱨᱮᱱᱟᱜ ᱛᱚ ᱟᱹᱨᱩ ᱯᱷᱮᱨᱟᱣ ᱫᱚ ᱦᱳᱭ ᱠᱟᱱᱟ ᱛᱟᱦᱚᱞᱮᱼᱼ ᱪᱮᱫ ᱞᱮᱠᱟᱢ ᱞᱟᱹᱭᱟ ᱱᱚᱣᱟ ᱠᱚ ᱤᱫᱤ ᱠᱟᱛᱮ ᱟᱢ᱾
ᱡᱚᱢ ᱧᱩ ᱫᱚᱼᱼ
ᱦᱩᱸ
ᱟᱫᱚ ᱟᱫᱚ ᱨᱮᱸᱜᱮᱡ ᱠᱤᱥᱟᱹᱲ ᱴᱷᱮᱱ ᱦᱚᱭ ᱤᱭᱟᱹᱭᱟ᱾ ᱩᱱᱠᱩ ᱨᱮᱸᱜᱮᱡ ᱠᱤᱥᱟᱹᱲ ᱪᱮᱛᱟᱱ ᱨᱮᱦᱚᱸ ᱵᱟᱪᱷᱱᱟᱜᱼᱟ᱾
ᱦᱸ
ᱱᱮᱛᱟᱨ ᱫᱚ ᱡᱮᱢᱚᱱ ᱡᱮᱹᱞᱼᱼ ᱦᱟᱹᱠᱳᱼᱼ
ᱦᱮᱸ
ᱟᱨᱚ ᱮᱢᱟᱱ ᱮᱢᱟᱱ ᱠᱚ ᱞᱟᱹᱰᱩ ᱡᱟᱦᱟᱸ ᱠᱚ᱾ ᱮᱢᱟᱱ ᱮᱢᱟᱱ ᱠᱚ ᱟᱨᱚ ᱠᱚᱼᱼ ᱡᱚᱢ ᱦᱚᱪᱚ ᱟᱹᱱᱤᱡ ᱠᱟᱱᱟ ᱠᱚ ᱫᱚᱦᱚᱭ ᱫᱟᱠᱚ ᱡᱚᱢ᱾ ᱤᱭᱟᱹ ᱨᱮ ᱟᱫᱚ ᱚᱱᱟ ᱫᱚᱼᱼ ᱤᱭᱟᱹᱟᱭ ᱚᱠᱚᱭ ᱚᱠᱟᱞᱮᱠᱟᱱ ᱦᱚᱲ ᱠᱟᱱᱟᱭ ᱚᱱᱟ ᱪᱮᱛᱟᱱ ᱨᱮ᱾
ᱦᱮᱸ ᱦᱮᱸ ᱮᱠᱟᱞ ᱜᱮ ᱱᱚᱣᱟ ᱫᱚ ᱚᱠᱚᱭ ᱦᱚᱸ ᱡᱳᱨ ᱨᱮᱱᱟᱜ ᱫᱚ ᱵᱟᱝ ᱠᱟᱱᱟ ᱡᱮ ᱩᱱᱤ ᱫᱚ ᱱᱚᱣᱟᱭ ᱮᱢᱟ ᱞᱮᱭᱟ ᱦᱟᱱᱟ ᱞᱮᱼᱼ ᱚᱱᱠᱟ ᱫᱚ ᱵᱟᱝ ᱢᱟᱱᱮᱼᱼ ᱚᱠᱚᱭ ᱛᱤᱱᱟᱹᱜ ᱴᱟᱜ ᱫᱟᱲᱮ ᱛᱟᱭ ᱩᱱᱤ ᱛᱤᱱᱟᱹᱜ ᱫᱟᱲᱮᱭᱟᱜ ᱠᱟᱛᱮ ᱟᱛᱩ ᱦᱚᱲ ᱡᱚᱢ ᱪᱚ ᱪᱟᱞᱟᱣᱟ ᱟᱠᱟᱱᱟ ᱚᱱᱟ ᱠᱷᱟᱱ ᱜᱮ᱾ ᱡᱚᱛᱚ ᱦᱚᱲᱟᱜ ᱠᱩᱥᱤ ᱥᱮ ᱚᱱᱛᱤᱧ ᱢᱚᱱᱮᱭᱟ ᱥᱮ ᱪᱮᱫ ᱞᱟᱹᱭᱟ ᱦᱩᱸᱼᱼ
ᱟᱫᱚ ᱟᱵᱚᱫᱚ ᱥᱟᱱᱛᱟᱲ ᱠᱷᱟᱱ ᱟᱵᱚ ᱫᱚ ᱟᱹᱰᱤ ᱵᱚᱱᱼᱼ ᱞᱟᱛᱟᱨ ᱤᱭᱟᱹ ᱧᱚᱜ ᱜᱮᱭᱟ᱾